ᱦᱮᱞᱳ, ᱡᱚᱦᱟᱨ ᱜᱮ᱾
ᱡᱚᱦᱟᱨ ᱜᱮ᱾
ᱦᱩᱸ, ᱟᱢᱟᱜ ᱨᱚᱲ ᱛᱟᱨᱠᱚᱜ ᱠᱟᱱᱟ ᱠᱟᱹᱴᱤᱡᱽ᱾
ᱫᱚᱢᱮ ᱜᱮ?
ᱦᱳᱭ ᱦᱳᱭ᱾
ᱟᱪᱪᱷᱟ ᱟᱪᱪᱷᱟ᱾ ᱱᱤᱛᱳᱜ ᱚᱠᱟ ᱞᱮᱠᱟ ᱟᱸᱡᱚᱢᱚᱜ ᱠᱟᱱᱟ?
ᱦᱳᱭ, ᱱᱤᱛᱳ ᱫᱚ ᱴᱷᱤᱠ ᱜᱮ ᱟᱸᱡᱚᱢᱚᱜ ᱠᱟᱱᱟ᱾ ᱪᱮᱫ ᱠᱟ ᱵᱮᱥ ᱜᱮ ᱦᱮᱱᱟᱜ ᱯᱮᱭᱟ?
ᱦᱮᱸ ᱵᱮᱥ ᱜᱮ᱾ ᱟᱯᱮ ᱫᱚ?
ᱦᱚᱸ, ᱟᱞᱮ ᱦᱚᱸ ᱵᱮᱥ ᱵᱟᱲᱟ ᱜᱮ᱾
ᱱᱟᱯᱟᱭ ᱵᱟᱲᱟ ᱜᱮ ᱛᱚ, ᱟᱨ ᱪᱮᱫ ᱵᱤᱱ ᱪᱤᱠᱟᱹᱭᱮᱫ ᱛᱮ?
ᱪᱮᱫ ᱫᱚ ᱵᱟᱝᱜᱮ ᱱᱚᱜᱼᱚᱭ ᱛᱚ ᱛᱷᱟᱹᱨᱤ ᱵᱟᱹᱴᱤ ᱜᱟᱥᱟᱣ ᱠᱟᱛᱮᱫ ᱞᱤᱧ ᱫᱩᱲᱩᱵ ᱠᱟᱱᱟ᱾
ᱚ, ᱟᱪ ᱟᱹᱞᱤᱧ ᱦᱚᱸ ᱢᱮᱱᱟᱜ ᱞᱮᱜᱮᱭᱟ ᱚᱲᱟᱜ ᱨᱮᱜᱮ᱾
ᱚ, ᱦᱳᱭ᱾ ᱛᱟᱦᱞᱮ ᱡᱚᱢ ᱵᱟᱲᱟ ᱠᱚᱫᱚ ᱦᱩᱭ ᱠᱟᱱᱟ ᱥᱮ ᱵᱟᱝ?
ᱟᱣᱨᱤᱭᱟᱜ-ᱟ᱾
ᱚ
ᱟᱯᱮᱭᱟᱜ ᱫᱚ᱾ ᱟᱯᱮᱭᱟᱜ ᱫᱚ ᱡᱚᱢ ᱵᱟᱲᱟ ᱠᱚ ᱦᱩᱭ ᱠᱟᱱᱟ?
ᱵᱟᱝᱟ ᱟᱹᱣᱨᱤ ᱦᱩᱭᱩᱜ-ᱟ ᱟᱞᱮᱭᱟᱜ ᱦᱚᱸ᱾ ᱪᱟ ᱞᱮ ᱧᱩ ᱠᱟᱜ-ᱟ, ᱪᱟ ᱵᱤᱥᱠᱩᱴ ᱟᱫᱚ ᱵᱟᱝ᱾ ᱵᱟᱝ ᱡᱚᱢ ᱦᱩᱭ ᱠᱟᱱᱟ ᱪᱮᱫ ᱦᱚᱸ ᱚᱱᱠᱟ ᱫᱚ᱾
ᱚ, ᱛᱟᱨᱯᱚᱨᱮ ᱦᱩᱞ ᱢᱟᱦᱟ ᱠᱚ
ᱦᱩᱞ ᱢᱟᱦᱟ ᱢᱟᱱᱟᱣ ᱦᱚᱭ ᱦᱳᱭ, ᱦᱩᱞ ᱢᱟᱦᱟ ᱢᱟᱱᱟᱣ ᱫᱚ ᱛᱮᱦᱮᱧ ᱦᱟᱸᱜ ᱞᱮ ᱢᱟᱱᱟᱣ ᱜᱮᱭᱟ᱾ ᱟᱨ ᱠᱤᱪᱷᱩ ᱜᱷᱟᱹᱲᱤᱡ ᱯᱚᱨᱮ ᱱᱟᱜ᱾
ᱚ᱾
ᱟᱨ ᱟᱯᱮ ᱫᱚ, ᱟᱯᱮ ᱫᱚ ᱟᱯᱮ ᱫᱚᱯᱮ ᱢᱟᱱᱟᱣ ᱜᱮᱭᱟ ᱥᱮ ᱵᱟᱝᱟ?
ᱦᱮᱸ ᱢᱟᱱᱟᱣ ᱫᱚᱞᱮ ᱢᱟᱱᱟᱣ ᱜᱮᱭᱟ ᱟᱞᱮ ᱟᱞᱮ ᱥᱮᱱ
ᱦᱳᱭ᱾ ᱛᱟᱦᱞᱮ ᱛᱤᱦᱤᱧ ᱫᱚ ᱢᱟᱱᱟᱜ ᱢᱟᱱᱮ ᱟᱯᱮ ᱟᱛᱩ ᱨᱮ ᱥᱮ ᱯᱟᱥᱮ ᱟᱛᱩ ᱨᱮᱯᱮ ᱢᱟᱱᱟᱣᱟ?
ᱯᱟᱥᱮᱨ ᱟᱹᱛᱩ ᱨᱮ᱾ ᱟᱞᱮ ᱟᱹᱛᱩ ᱨᱮᱫᱚ ᱵᱟᱝ, ᱢᱟ ᱟᱞᱮ ᱟᱹᱛᱩ ᱨᱮᱢᱟ ᱢᱩᱨᱛᱤ ᱵᱟᱹᱱᱩᱜ-ᱟ ᱟᱨ ᱛᱟᱦᱞᱮ ᱯᱟᱥᱮᱨ ᱟᱹᱛᱩ ᱨᱮᱜᱮ ᱦᱮᱱᱟᱜ-ᱟ, ᱚᱸᱰᱮ ᱜᱮᱞᱮ ᱪᱟᱞᱟᱜ ᱜᱮᱭᱟ ᱥᱟᱱᱟᱢ ᱦᱚᱲ᱾
ᱚ, ᱪᱮᱫ ᱞᱮᱠᱟ ᱯᱮ ᱢᱟᱱᱟᱣ ᱜᱮᱭᱟ?
ᱢᱟᱱᱟᱣ ᱫᱚ ᱮᱭ ᱟᱨᱠᱤ ᱪᱷᱳᱴᱳ ᱠᱷᱟᱴᱚ ᱢᱟᱱᱟᱣ ᱦᱩᱭᱩᱜ-ᱟ ᱡᱟᱦᱟᱸ ᱫᱚ ᱚᱱᱮ ᱤᱭᱟᱹ ᱠᱚ ᱦᱩᱭᱩᱜ-ᱟ ᱠᱤᱪᱷᱩ ᱚᱱᱠᱟ ᱯᱩᱡᱟᱹ ᱯᱩᱡᱟᱹ ᱠᱚ ᱦᱩᱭᱩᱜ-ᱟ ᱛᱟᱨᱯᱚᱨᱮ ᱚᱱᱠᱟ ᱢᱟᱞᱟ ᱟᱨᱟᱣ ᱠᱚ ᱦᱩᱭᱩᱜ-ᱟ, ᱟᱨ ᱚᱱᱠᱟ ᱠᱤᱪᱷᱩ ᱢᱟᱱᱮ ᱵᱚᱠᱤᱛᱟᱠᱚ ᱦᱩᱭᱩᱜ-ᱟ,
ᱛᱟᱯᱚᱨᱮ ᱠᱤᱪᱷᱩ ᱠᱟᱹᱴᱤᱡ ᱜᱤᱫᱽᱨᱟᱹᱣ ᱟᱜ ᱚᱱᱮ ᱚᱱᱚᱬᱦᱮ ᱞᱟᱹᱭ ᱚᱱᱟ ᱠᱚᱠᱚ ᱫᱚᱦᱚ ᱟᱠᱟᱜ-ᱟ᱾
ᱠᱷᱮᱞ ᱠᱚ,
ᱟᱪᱪᱷᱟ ᱟᱪᱪᱷᱟ ᱛᱟᱦᱞᱮ ᱢᱟᱱᱮᱱᱟᱜ ᱚᱱᱠᱟ ᱯᱷᱟᱱᱥᱟᱱ ᱠᱚ ᱚᱱᱠᱟ ᱠᱚᱫᱚ ᱱᱟᱜᱦ ᱱᱟᱭᱤᱴ ᱯᱨᱳᱜᱨᱟᱢ ᱠᱚᱫᱚ ᱱᱟᱜᱦ ᱵᱟᱯᱮ ᱫᱚᱦᱚ ᱟᱠᱟᱜ-ᱟ ᱥᱮ
ᱵᱟᱝ ᱵᱟᱝ ᱱᱟᱭᱤᱴ ᱯᱨᱳᱜᱨᱟᱢ ᱠᱚᱫᱚ ᱵᱟᱠᱚ ᱫᱚᱦᱚᱟ ᱠᱟᱜ-ᱟ ᱞᱮ
ᱦᱳᱭᱛᱚ ᱵᱟᱠᱷᱟᱡ ᱫᱚᱢᱮ ᱠᱚ ᱫᱚᱦᱚᱭ ᱜᱮᱭᱟ ᱥᱮ ᱛᱤᱨᱤᱥᱮ ᱡᱩᱱ ᱨᱮ ᱱᱟᱭᱤᱴ ᱯᱷᱟᱱᱥᱟᱱ ᱟᱫᱚ ᱚᱱᱟᱜᱮ ᱞᱟᱹᱭᱮᱜ ᱟᱹᱧ ᱯᱟᱞᱮᱫ ᱟᱯᱮ ᱥᱮᱜ ᱦᱚᱸᱠᱚ ᱫᱚᱦᱚ ᱠᱟᱜ-ᱟ
ᱵᱟᱝ ᱟᱞᱮ ᱠᱚᱥᱮᱱ ᱫᱚ ᱵᱟᱠᱚ ᱫᱚᱦᱚᱣ ᱠᱟᱜ-ᱟ ᱟᱫᱚ ᱟᱫᱚ ᱯᱟᱥᱮ ᱮᱴᱟᱜ ᱥᱮᱜ ᱟᱸᱡᱚᱢ ᱵᱟᱲᱟᱭᱮᱜ ᱛᱮᱦᱮᱜ ᱞᱤᱧ ᱡᱮ ᱚᱱᱠᱟ ᱫᱚᱦᱚᱭᱟᱠᱚ ᱥᱮ ᱪᱮᱫ ᱯᱟᱱᱥ ᱥᱮᱱ ᱟᱨᱳ ᱵᱤᱨᱳᱫᱷ ᱞᱮᱜ-ᱟ ᱠᱚ ᱦᱚᱲ ᱠᱚ ᱟᱫᱚ ᱛᱟᱨᱯᱚᱨᱮ ᱟᱫᱚ ᱚᱱᱟ ᱵᱚᱱᱫᱚ ᱦᱚᱴᱚᱣ ᱠᱟᱜ ᱠᱚᱣᱟ ᱠᱚ ᱥᱮᱪᱮᱫ ᱚᱱᱟ ᱫᱚ ᱱᱟᱜᱠᱷᱟᱡ ᱴᱷᱤᱠ ᱵᱟᱞᱤᱧ ᱞᱟᱹᱭ ᱫᱟᱲᱮᱭᱟᱜ ᱠᱟᱱᱟ ᱟᱫᱚ ᱵᱟᱞᱤᱧ ᱟᱸᱡᱚᱢ ᱵᱟᱲᱟᱭᱫᱟ ᱢᱟᱱᱮ ᱟᱸᱡᱚᱢ ᱵᱟᱲᱟ ᱞᱮᱫ ᱛᱟᱦᱮᱸᱜ ᱞᱤᱧ ᱥᱩᱢᱳᱡ ᱡᱮ ᱯᱷᱟᱱᱥᱮᱱ ᱦᱩᱭᱩᱜ-ᱟ ᱢᱟᱱᱮ ᱟᱞᱮ ᱠᱤᱪᱷᱩ ᱯᱟᱥᱮᱨ ᱟᱛᱩ ᱜᱮ ᱠᱟᱱᱟ, ᱟᱫᱚ ᱢᱟᱱᱮ ᱥᱟᱱᱟᱢ ᱟᱛᱩ ᱦᱚᱲ ᱛᱮᱠᱚ ᱵᱤᱨᱩᱫᱽ ᱠᱮᱜ-ᱟ ᱢᱟᱱᱮ ᱵᱟᱨᱭᱟ ᱯᱮᱭᱟ ᱟᱛᱩ ᱦᱚᱲᱛᱮ ᱢᱟᱱᱮ ᱟᱞᱮ ᱛᱩ ᱦᱚᱲ ᱟᱨᱚᱢ ᱵᱟᱨᱭᱟ ᱯᱮᱭᱟ ᱟᱛᱩ ᱦᱚᱲ ᱦᱮᱱᱟᱜ ᱠᱚᱣᱟ, ᱢᱮᱛᱟᱜ ᱠᱚᱣᱟ ᱠᱚ ᱟᱨᱠᱤ ᱚᱱᱟ ᱱᱤᱭᱮ ᱡᱮ ᱟᱞᱚᱯᱮ ᱫᱚᱦᱚᱭᱟ ᱱᱚᱝᱠᱟ ᱱᱟᱜ ᱫᱤᱱ ᱨᱮᱫᱚ ᱱᱚᱣᱟ ᱠᱚᱫᱚ, ᱵᱟᱝ ᱩᱪᱤᱛ ᱠᱟᱱᱟ ᱡᱮᱦᱮᱛᱩ ᱱᱚᱣᱟ ᱫᱚ ᱢᱤᱫᱴᱮᱱ ᱟᱵᱚᱣᱟᱜ ᱤᱭᱟᱹ ᱫᱤᱱ ᱠᱟᱱᱟ ᱜᱚᱨᱵᱚ ᱨᱮᱱᱟᱜ ᱫᱤᱱ ᱠᱟᱱᱟ ᱡᱟᱦᱟᱸ ᱫᱚ ᱟᱵᱚ ᱤᱝᱨᱮᱡᱽ ᱴᱷᱮᱱ ᱠᱷᱚᱱᱟᱜ ᱛᱚ ᱞᱟᱹᱲᱦᱟᱹᱭ ᱠᱟᱛᱮᱫ ᱟᱵᱚ ᱱᱤᱛᱚᱜ ᱢᱮᱱᱟᱜ ᱵᱚᱱ ᱜᱮᱭᱟ, ᱟᱫᱚ ᱮᱭ ᱠᱟᱨᱚᱱ ᱛᱮ ᱟᱫᱚ ᱵᱤᱨᱩᱫᱽ ᱞᱮᱜ-ᱟ ᱟᱫᱚ ᱵᱟᱝ ᱟᱸᱡᱚᱢ ᱦᱩᱭ ᱠᱟᱱᱟ ᱡᱮᱠᱚ ᱠᱚᱨᱟᱣ ᱞᱟᱜᱤᱫ-ᱟ ᱥᱮ ᱪᱮᱫ ᱞᱮᱠᱟ
ᱦᱩ ᱦᱳᱭ ᱥᱟᱹᱨᱤᱜᱮ ᱱᱚᱣᱟ ᱫᱚ ᱢᱟᱱᱮ ᱱᱚᱣᱟ ᱞᱮᱠᱟᱱ ᱢᱟᱱᱮ ᱛᱤᱨᱤᱥᱮ ᱡᱩᱱ ᱞᱮᱠᱟᱱ ᱫᱤᱱ ᱨᱮᱫᱚ ᱵᱟᱝ ᱫᱚᱦᱚ ᱫᱚᱨᱠᱟᱨ ᱢᱟᱱᱮ ᱮᱴᱟᱜ ᱫᱤᱱ ᱠᱚᱨᱮ ᱫᱚᱦᱚ ᱞᱮᱱᱠᱷᱟᱱ ᱦᱚᱸ ᱴᱷᱤᱠ ᱜᱮᱭᱟ ᱢᱮᱱᱠᱷᱟᱱ ᱚᱱᱟ ᱫᱤᱱ ᱦᱤᱞᱳᱜ ᱫᱚ ᱵᱟᱝ ᱫᱚᱦᱚ ᱫᱚᱨᱠᱟᱨ ᱜᱮ᱾
ᱦᱳᱭ ᱦᱳᱭ ᱦᱮᱸ ᱦᱮᱸ
ᱦᱩᱸ ᱛᱟᱦᱞᱮ ᱛᱟᱦᱞᱮ ᱛᱟᱦᱞᱮ ᱟᱹᱵᱤᱱ ᱫᱩᱵᱤᱱ ᱪᱟᱞᱟᱜ-ᱟ ᱥᱮ ᱵᱟᱝ ᱱᱟᱜᱦ ᱵᱚᱸᱜᱟ ᱫᱚ
ᱪᱟᱞᱟᱜ ᱦᱩᱭᱩᱜ-ᱟ᱾ ᱪᱟᱞᱟᱣ ᱫᱚᱞᱤᱧ ᱪᱟᱞᱟᱜ-ᱟ, ᱟᱫᱚ ᱟᱫᱚ ᱠᱟᱴᱤᱡ ᱱᱤᱛᱚᱜ ᱨᱮᱫᱚ ᱵᱟᱝ ᱛᱚ ᱟᱫᱚ ᱟᱛᱳ ᱦᱚᱲ ᱡᱟᱣᱨᱟ ᱛᱮᱫᱚ ᱠᱟᱴᱤᱡ ᱥᱩᱢᱚᱭ ᱞᱟᱜᱟᱜ-ᱟ᱾ ᱟᱫᱚ ᱛᱟᱦᱚᱞᱮ ᱳᱭ ᱮᱜᱟᱨᱚᱴᱟ ᱠᱚ ᱤᱭᱟᱹ ᱠᱟᱫᱟ ᱟᱨᱠᱤ ᱥᱩᱢᱚᱭ ᱠᱟᱫᱟ ᱠᱚ,
ᱮᱜᱟᱨᱚᱴᱟ ᱛᱮ ᱥᱟᱱᱟᱢ ᱦᱚᱲ ᱦᱮᱡ ᱟᱫᱚ ᱛᱟᱦᱞᱮ ᱟᱫᱚ ᱩᱱᱟᱹᱜ ᱞᱚᱜᱚᱱ ᱫᱚ ᱵᱟᱝ ᱦᱳᱭᱳᱜ ᱠᱟᱱᱟ ᱛᱚ,
ᱦᱳᱭ
ᱮᱠᱚᱴ ᱟᱨ ᱵᱟᱨᱭᱟ ᱯᱮᱭᱟ ᱛᱮᱛᱚ ᱵᱟᱨᱭᱟ ᱯᱮᱭᱟ ᱦᱚᱲ ᱛᱮᱛᱚ ᱟᱨ ᱵᱟᱝ ᱠᱚᱨᱟᱣ ᱜᱟᱱᱚᱜ-ᱟ ᱠᱟᱨᱚᱱ ᱩᱱᱟᱹᱜ ᱜᱟᱱ ᱟᱛᱩ ᱨᱮᱱ ᱦᱚᱲ ᱠᱚ ᱦᱩᱭᱩᱜ-ᱟ ᱵᱟᱨᱭᱟ ᱯᱮ ᱟᱛᱩ ᱨᱮᱱ ᱚᱱᱰᱮ ᱜᱮ ᱦᱚᱲ ᱠᱚ ᱪᱟᱞᱟᱜ-ᱟ ᱥᱟᱱᱟᱢ ᱦᱚᱲ ᱟᱫᱚ ᱛᱟᱦᱚᱞᱮ ᱥᱟᱱᱟᱢ ᱦᱚᱲ ᱵᱟᱠᱚ ᱦᱮᱡ ᱞᱮᱱᱠᱷᱟᱱ ᱫᱚ ᱯᱩᱡᱟᱹᱣ ᱛᱚ ᱵᱟᱝ ᱟᱨᱚᱢᱵᱚ ᱜᱟᱱᱚᱜ-ᱟ,
ᱦᱳᱭ ᱟᱨ ᱛᱟᱦᱞᱮ ᱛᱩᱢᱫᱟᱜ ᱴᱟᱢᱟᱠ ᱠᱚᱫᱚ ᱠᱚ ᱨᱩᱭ ᱜᱮᱭᱟ ᱥᱮ ᱵᱟᱝᱟ ᱚᱸᱰᱮ ᱩᱱ ᱥᱩᱢᱚᱭ ᱵᱚᱸᱜᱟ ᱦᱤᱞᱳᱜ ᱢᱟᱱᱮ
ᱵᱚᱸᱜᱟ ᱦᱤᱞᱳᱜ ᱵᱚᱞᱛᱮ ᱚᱱᱠᱟ ᱮᱱᱮᱡ ᱫᱚ ᱵᱟᱠᱚ ᱮᱱᱮᱡᱟ, ᱦᱮᱸ ᱱᱚᱝᱠᱟ ᱢᱟᱱᱮ ᱪᱟᱞᱟᱜ ᱨᱩᱢ ᱛᱮ ᱨᱩ ᱫᱚᱠᱚ ᱨᱩᱭᱟ ᱢᱤᱫ ᱜᱷᱟᱹᱲᱤᱡ ᱠᱚ ᱨᱩᱣᱟᱜᱼᱟ ᱾ ᱟᱨᱠᱤ ᱡᱮᱢᱚᱱ, ᱡᱮᱢᱚᱱ ᱦᱩᱞ ᱥᱚᱢᱚᱭ ᱠᱚ ᱚᱱᱠᱟ ᱢᱟᱱᱮ ᱵᱟᱠᱚ ᱨᱩ ᱞᱮᱫᱼᱟ ᱠᱤ? ᱦᱮᱸ ᱥᱮ ᱾ ᱚᱱᱠᱟ ᱠᱚ ᱨᱩᱣᱟᱹᱜᱼᱟ ᱟᱨᱠᱤ ᱚᱱᱠᱟ ᱮᱱᱮᱡ ᱮᱱᱮᱡ ᱫᱷᱟᱹᱵᱤᱡ ᱫᱚ ᱵᱟᱝ ᱡᱮ ᱮᱱᱮᱡ ᱦᱩᱭᱩᱜᱼᱟ ᱢᱟᱱᱮ ᱞᱟᱦᱟ ᱛᱮᱫᱚ ᱠᱚ ᱞᱟᱦᱟ ᱞᱟᱦᱟ ᱠᱟᱹᱴᱤᱡ ᱠᱚ ᱮᱱᱮᱡ ᱵᱟᱲᱟᱭᱮᱫ ᱛᱟᱦᱮᱱᱟ ᱾ ᱢᱟᱱᱮ ᱡᱚᱠᱷᱚᱱ ᱯᱳᱭᱞᱳ ᱠᱚ ᱱᱚᱰᱮ ᱠᱚ ᱟᱨᱟᱢᱵᱚ ᱠᱮᱫᱼᱟ ᱟᱞᱮ ᱱᱚᱰᱮ ᱟᱨᱠᱤ ᱡᱟᱦᱟᱸ ᱨᱮᱠᱚ ᱠᱚᱨᱟᱣ ᱜᱮᱛᱟᱞᱮᱭᱟ ᱾ ᱯᱩᱭᱞᱩ ᱡᱚᱠᱷᱚᱱ ᱠᱚ ᱟᱨᱚᱢᱵᱚ ᱠᱮᱫ ᱛᱟᱞᱮᱭᱟ ᱩᱱ ᱥᱚᱢᱚᱭ ᱢᱟᱱᱮ ᱵᱟᱨ ᱥᱮᱨᱢᱟ ᱜᱟᱱ ᱦᱩᱭᱩᱜ ᱠᱟᱱ ᱛᱟᱞᱮᱭᱟ ᱟᱨᱠᱤ ᱠᱚᱨᱟᱣ ᱾ ᱚᱱᱠᱟ ᱛᱤᱨᱤᱥᱟ ᱡᱩᱱ ᱢᱟᱱᱟᱣ ᱦᱩᱭᱩᱜ ᱠᱟᱱᱟ ᱾ ᱢᱟᱲᱟᱝ ᱫᱚ ᱵᱟᱝ ᱛᱟᱦᱮᱸ ᱠᱟᱱᱟ ᱠᱟᱨᱚᱱ ᱢᱩᱨᱛᱤ ᱵᱟᱝ ᱛᱟᱦᱮᱸ ᱠᱟᱱᱟ ᱟᱨ ᱛᱟᱦᱞᱮ ᱚᱱᱠᱟ ᱢᱟᱨᱟᱝ ᱠᱚᱨᱮ ᱫᱚ ᱵᱟᱝ ᱦᱩᱭᱩᱜ ᱛᱟᱦᱮᱸᱱᱟ ᱚᱱᱠᱟ ᱟᱹᱛᱩ ᱟᱹᱛᱩ ᱫᱚ ᱦᱩᱭᱩᱜ ᱛᱟᱦᱮᱱᱟ ᱟᱨᱠᱤ ᱪᱷᱚᱵᱤ ᱪᱷᱚᱵᱤ ᱫᱚᱦᱚ ᱠᱟᱛᱮᱫ ᱚᱱᱠᱟ ᱾ ᱚᱱᱠᱟ ᱢᱟᱱᱟᱣ ᱦᱩᱭᱩᱜ ᱛᱦᱮᱱᱟ ᱟᱫᱚ ᱡᱚᱠᱷᱚᱱ ᱠᱷᱚᱱᱟᱜ ᱚᱸᱰᱮ ᱠᱚ ᱵᱮᱱᱟᱣ ᱠᱮᱜᱼᱟ ᱛᱟᱯᱚᱨᱮ ᱠᱷᱚᱱᱟᱜ ᱜᱮ ᱟᱨᱠᱤ ᱚᱱᱠᱟ ᱢᱟᱨᱟᱝ ᱠᱚᱨᱮ ᱦᱩᱭᱩᱜ ᱼᱟ ᱛᱚ ᱟᱨᱢᱟᱱᱮ ᱵᱟᱨ ᱥᱮᱨᱢᱟ ᱜᱟᱱ ᱦᱩᱭᱩᱜ ᱠᱟᱱᱟ ᱾ ᱚᱱᱠᱟ ᱢᱟᱨᱟᱝ ᱠᱚᱨᱮ ᱠᱚᱨᱟᱣ ᱟᱨ ᱛᱟᱦᱞᱮ ᱩᱱ ᱯᱚᱭ ᱯᱚᱭᱞᱳ ᱥᱮᱨᱢᱟ ᱟᱨ ᱫᱚᱥᱨᱟ ᱥᱮᱨᱢᱟ ᱫᱚᱠᱚ ᱠᱚᱨᱟᱣ ᱞᱮᱫ ᱜᱮᱭᱟ ᱢᱟᱱᱮ ᱮᱱᱮᱡ ᱞᱮᱫ ᱜᱮᱭᱟ ᱠᱚ ᱾ ᱟᱫᱚ ᱢᱟᱱᱮ ᱟᱫᱚ ᱠᱚ ᱞᱟᱹᱭ ᱠᱮᱜᱼᱟ ᱵᱟᱝ ᱤᱭᱟᱹ ᱱᱚᱝᱠᱟ ᱫᱚ ᱵᱟᱝ ᱜᱟᱱᱚᱜᱼᱟ ᱮᱱᱮᱡ ᱠᱚᱫᱚ ᱵᱟᱝ ᱜᱟᱱᱚᱜᱼᱟ ᱱᱚᱝᱠᱟ ᱫᱚ ᱵᱟᱵᱚᱱ ᱠᱚᱨᱟᱣᱟ ᱡᱮᱦᱮᱛᱩ ᱟᱵᱚ ᱫᱚ ᱢᱟᱱᱮ ᱵᱤᱨᱩᱫ ᱠᱮᱫᱼᱟ ᱠᱚ ᱟᱨᱠᱤ ᱟᱹᱰᱤᱜᱟᱱ ᱜᱮ ᱾ ᱠᱚ ᱞᱟᱹᱭ ᱵᱟᱲᱟ ᱠᱮᱫᱼᱟ ᱡᱮ ᱵᱟᱝ ᱱᱚᱝᱠᱟ ᱵᱟᱝ ᱴᱷᱤᱠ ᱦᱩᱭᱩᱜ ᱠᱟᱱᱟ ᱾ ᱛᱮᱦᱮᱧ ᱞᱮᱠᱟᱱ ᱫᱤᱱ ᱨᱮᱫᱚ ᱛᱤᱥᱟ ᱡᱩᱱ ᱨᱮᱫᱚ, ᱛᱟᱦᱚᱞᱮ ᱟᱫᱚ ᱠᱚ ᱞᱟᱹᱭ ᱟᱫᱚ ᱚᱱᱟ ᱯᱚᱨᱮ ᱠᱷᱚᱱᱟᱜ ᱫᱚ ᱟᱫᱚ ᱮᱱᱮᱡ ᱠᱚᱫᱚ ᱵᱟᱝ ᱦᱩᱭᱩᱜ ᱜᱮᱭᱟ ᱟᱨᱠᱤ ᱚᱝᱠᱟ ᱵᱟᱠᱚ ᱮᱱᱮᱡ ᱜᱮᱭᱟ ᱾ ᱡᱮ ᱴᱟᱢᱟᱠ ᱛᱩᱢᱫᱟᱜ ᱛᱮᱦᱚᱸ ᱾
ᱟᱪᱪᱷᱟ ᱛᱟᱦᱚᱞᱮ ᱩᱸᱻ ᱮᱸ ᱟᱞᱮ ᱥᱮᱫ ᱦᱚᱸ ᱚᱱᱠᱟ ᱜᱮ ᱢᱟᱱᱮ ᱛᱩᱢᱫᱟᱜ ᱴᱟᱢᱟᱠ ᱠᱟᱛᱮᱫ ᱫᱚ ᱢᱤᱫ ᱜᱷᱟᱹᱲᱤ ᱥᱮᱡ ᱠᱚ ᱮᱱᱮᱡ ᱜᱚᱫᱟ ᱚᱱᱮ ᱢᱟᱱᱮ ᱫᱟᱨᱟᱢ ᱫᱟᱜ ᱞᱮᱠᱟ ᱚᱱᱮ ᱫᱟᱨᱟᱢ ᱫᱟᱜ ᱚᱱᱟ ᱱᱟᱭᱠᱮ ᱱᱟᱭᱠᱮ ᱚᱲᱟᱜ ᱠᱷᱚᱱ ᱠᱚ ᱪᱟᱞᱟᱜᱼᱟ ᱩᱸ ᱚᱱᱠᱟ ᱨᱩ ᱨᱩ ᱛᱮ ᱟᱨ ᱚᱸᱰᱮ ᱵᱚᱸᱜᱟ ᱵᱩᱨᱩ ᱚᱸᱰᱮ ᱠᱚ ᱯᱮ ᱫᱷᱟᱣ ᱠᱚ ᱟᱹᱪᱩᱨᱚᱜᱼᱟ ᱚᱱᱟ ᱢᱩᱨᱛᱤ ᱫᱷᱟᱨᱮ ᱫᱷᱟᱨᱮ ᱛᱮ ᱾ ᱟᱨ ᱚᱱᱟᱹ ᱯᱚᱨᱮ ᱵᱚᱸᱜᱟ ᱵᱩᱨᱩᱭᱟᱠᱚ ᱟᱨ ᱟᱞᱮ ᱟᱞᱮ ᱴᱷᱮᱱ ᱫᱚ ᱟᱨ ᱢᱤᱫ ᱵᱟᱨ ᱠᱟᱛᱷᱟ ᱠᱚᱠᱚ ᱞᱟᱹᱭᱟ ᱾ ᱠᱤᱪᱷᱩ ᱠᱩᱲᱤ ᱜᱤᱫᱽᱨᱟᱹ ᱠᱚᱠᱚ ᱥᱮᱨᱮᱧᱟ, ᱦᱳᱭ ᱥᱮᱨᱮᱧᱟᱠᱚ ᱾ ᱟᱨ ᱵᱚᱸᱜᱟ ᱵᱩᱨᱩ ᱠᱚ ᱠᱟᱛᱮᱫ ᱟᱫᱚ ᱯᱨᱚᱥᱟᱫᱽ ᱢᱟᱠᱚ ᱮᱢᱚᱜ ᱜᱮᱭᱟ ᱠᱟᱹᱡᱼᱠᱟᱹᱡ, ᱟᱨ ᱤᱱᱟᱹ ᱯᱚᱨᱮ ᱦᱳᱭ ᱚᱱᱟ ᱯᱚᱨᱮ ᱥᱮᱨᱮᱧ ᱠᱚ ᱚᱱᱚᱲᱦᱮ ᱠᱚ ᱚᱠᱚᱭ ᱞᱟᱹᱭ ᱥᱟᱱᱟᱭᱮᱭᱟ ᱩᱱᱠᱩ ᱠᱚ ᱞᱟᱹᱭᱟ, ᱟᱨ ᱦᱮ ᱤᱱᱟᱹ ᱛᱟᱭᱚᱢ ᱥᱳᱲᱮ ᱠᱚ ᱮᱢᱚᱜᱼᱟ ᱾ ᱥᱚᱲᱮ ᱠᱚ ᱡᱚᱢ ᱵᱟᱲᱟ ᱠᱟᱛᱮᱫ ᱟᱨᱦᱚᱸ ᱚᱱᱠᱟ ᱜᱮ ᱢᱤᱫ ᱜᱷᱟᱹᱲᱤᱡ ᱥᱮᱞᱮ ᱮᱱᱮᱡ ᱛᱮ ᱟᱫᱚ ᱟᱯᱟᱱ ᱟᱹᱯᱤᱱ ᱚᱲᱟᱜ ᱞᱮ ᱨᱩᱣᱟᱹᱲᱟ ᱾
ᱦᱩᱸ ᱾
ᱚᱱᱠᱟ ᱜᱮ, ᱦᱳᱭ ᱾
ᱟᱪᱪᱷᱟ ᱟᱹᱰᱤ ᱱᱟᱯᱟᱭ ᱜᱮ ᱱᱟᱯᱟᱭ ᱜᱮ, ᱦᱩᱭᱩᱜᱼᱟ ᱛᱚᱵᱮ ᱾
ᱦᱩᱸ, ᱟᱪᱪᱷᱟ ᱟᱢ ᱫᱚ ᱥᱤᱫᱩ ᱥᱤᱫᱩ ᱠᱟᱹᱱᱩ ᱤᱫᱤ ᱠᱟᱛᱮᱫ ᱫᱚ ᱟᱨ ᱪᱮᱫ ᱮᱢ ᱢᱟᱱᱮ ᱪᱮᱫ ᱠᱚᱢ ᱵᱟᱲᱟᱭᱟ ᱡᱮ ᱩᱱᱠᱤᱱ ᱪᱮᱫ ᱠᱤᱱ ᱪᱤᱠᱟᱹ ᱞᱮᱫᱼᱟ? ᱦᱩᱰᱤᱧ ᱢᱟᱪᱷᱟ ᱛᱮᱢ ᱞᱟᱹᱭ ᱠᱷᱟᱱ ᱵᱷᱟᱹᱜᱤ ᱠᱚᱜ-ᱟ ᱾
ᱟᱸ ᱦᱩᱰᱤᱧ ᱢᱟᱪᱷᱟᱛᱮ ᱮᱠᱷᱟᱱ ᱫᱤᱥᱟᱹ ᱫᱚ ᱵᱟᱝ ᱦᱤᱡᱩᱜ ᱠᱟᱱᱟ ᱟᱫᱚ ᱟᱢᱜᱮ ᱠᱟᱹᱴᱤᱡ ᱞᱟᱹᱭ ᱞᱮᱠᱷᱟᱱᱮᱢ ᱵᱷᱟᱜᱤ ᱠᱚᱜ-ᱟ ᱾ ᱡᱩᱫᱤᱢ ᱵᱟᱲᱟᱭ ᱠᱷᱟᱱ ᱾
ᱟᱪᱪᱷᱟ ᱤᱧ ᱦᱚᱸ ᱡᱟᱹᱥᱛᱤ ᱢᱟᱨᱟᱝ ᱫᱚ ᱱᱟᱦᱟᱜ ᱵᱟᱹᱧ ᱞᱟᱹᱭᱮᱫ-ᱟ ᱦᱚᱯᱚᱱ ᱫᱷᱟᱨᱟ ᱜᱮᱤᱧ ᱞᱟᱹᱭ ᱟᱡᱸᱚᱢ ᱟᱢ ᱠᱟᱱᱟ ᱾ ᱦᱩᱸ, ᱩᱱᱠᱤᱱ ᱥᱤᱫᱩ ᱠᱟᱹᱱᱩ ᱫᱚ ᱮᱸ ᱥᱤᱫᱩ ᱠᱟᱹᱱᱩ ᱫᱚ ᱯᱟᱹᱦᱤᱞ ᱠᱤᱱ ᱯᱟᱹᱦᱤᱞ ᱟᱵᱚ ᱤᱝᱨᱮᱡ ᱥᱟᱥᱚᱱ ᱤᱝᱨᱮᱡ ᱟᱵᱚ ᱛᱟᱞᱟᱨᱮ ᱫᱚᱢᱮ ᱠᱚ ᱥᱟᱥᱚᱱᱮᱫ ᱛᱟᱦᱮᱸᱫ-ᱟ, ᱛᱤᱨᱞᱟᱹ ᱪᱮᱛᱟᱱ ᱨᱮᱦᱚᱸ ᱫᱚᱢᱮ ᱱᱟᱦᱟᱪᱟᱨ ᱟᱵᱚ ᱡᱟᱦᱟᱸ ᱵᱚᱱ ᱪᱟᱥᱵᱟᱥᱮᱫ ᱛᱟᱦᱮᱸᱱᱟ ᱚᱱᱟ ᱠᱚᱠᱚ ᱨᱮᱡ ᱤᱫᱤᱭ ᱵᱚᱱ ᱛᱟᱦᱮᱸ-ᱟ᱾ ᱟᱫᱚ ᱚᱱᱟ ᱚᱱᱟᱠᱚ ᱵᱟ ᱥᱤᱫᱩ ᱠᱟᱹᱱᱦᱩ ᱫᱚ ᱵᱟ ᱠᱤᱱ ᱧᱮᱞ ᱥᱟᱦᱟ ᱞᱮᱫ ᱠᱷᱟᱹᱛᱤᱨ ᱚᱱᱟ ᱦᱩᱞᱥᱟᱹᱭ ᱥᱮᱝᱜ ᱦᱩᱞᱥᱟᱹᱭ ᱨᱮᱱᱟᱜ ᱠᱤᱱ ᱠᱟᱛᱷᱟ ᱠᱤᱱ ᱞᱟᱹᱭ ᱞᱮ-ᱟ᱾ ᱫᱤᱥᱚᱢ ᱫᱤᱥᱚᱢ ᱮᱸ ᱥᱟᱨᱡᱚᱢ ᱜᱤᱨᱟᱹ ᱠᱤᱱ ᱮᱢ ᱠᱮᱫᱮᱜ-ᱟ ᱡᱮ ᱞᱟᱹᱲᱦᱟᱹᱭ ᱟᱵᱚᱱ ᱞᱟᱹᱲᱦᱟᱹᱭ ᱞᱟᱹᱲᱦᱟᱹᱭ ᱟᱫᱚ ᱚᱱᱠᱟ ᱜᱮ ᱚᱱᱠᱟᱜᱮ ᱛᱤᱨᱤ ᱟᱴᱷᱨᱚᱥᱚ ᱯᱚᱧᱪᱟᱱᱱᱚ ᱥᱟᱞ ᱨᱮᱱᱟᱜ ᱛᱤᱨᱤᱥᱮ ᱡᱩᱱ ᱨᱮ ᱞᱟᱹᱲᱦᱟᱹᱭ ᱦᱩᱭ ᱞᱮᱱᱟ᱾
ᱦᱮᱸ ᱤᱱᱟᱹᱜᱮ ᱤᱧᱫᱚ ᱤᱱᱠᱟᱹ ᱫᱚᱧ ᱵᱟᱲᱟᱭᱟ ᱦᱳᱭ᱾ ᱟᱨᱦᱚᱸ ᱢᱟᱱᱮ ᱥᱤᱫᱩᱠᱟᱱᱩ ᱮᱠᱞᱟ ᱫᱚ ᱵᱟᱹᱠᱤᱱ ᱞᱟᱹᱲᱦᱟᱹᱭ ᱞᱮᱫ-ᱟ, ᱟᱨᱦᱚ ᱟ ᱠᱤᱨᱤᱱ ᱵᱚᱭᱦᱟ ᱮᱸ ᱪᱟᱸᱫ, ᱵᱷᱟᱭᱨᱳᱵ ᱯᱷᱩᱞᱚ, ᱡᱷᱟᱱᱚ ᱩᱱᱠᱩ ᱠᱚᱦᱚᱸ ᱩᱱ ᱥᱚᱢᱚᱭ ᱚᱱᱟ ᱨᱮᱠᱚ ᱥᱮᱞᱮᱫ ᱞᱮᱱ ᱛᱟᱦᱮᱸ-ᱟ, ᱚᱱᱟ ᱩᱱ ᱥᱚᱢᱟᱹᱭ ᱦᱚᱸ ᱢᱟᱱᱮ ᱤᱝᱨᱮᱡ ᱤᱝᱨᱮᱡ ᱠᱚᱢᱟ ᱠᱚ ᱜᱚᱡ ᱞᱮᱱ ᱛᱟᱦᱮᱸᱫ ᱜᱮᱭᱟ ᱥᱟᱶᱛᱮ ᱟᱵᱚᱨᱮᱱ ᱢᱟᱹᱱᱢᱤ ᱠᱚᱦᱚᱸ, ᱢᱟᱱᱮ ᱟᱵᱚ ᱨᱮᱱ ᱥᱟᱱᱛᱟᱲ ᱢᱟᱹᱱᱢᱤ ᱠᱚ ᱵᱷᱟᱨᱚᱛ ᱫᱤᱥᱚᱢ ᱨᱮᱱ ᱢᱟᱹᱱᱢᱤ ᱠᱚᱦᱚᱸ ᱠᱚ ᱢᱟᱱᱮ ᱠᱚ ᱜᱚᱡ ᱞᱮᱱ ᱜᱮᱭᱟ᱾ ᱤᱱᱟᱹᱜᱤᱧ ᱵᱟᱲᱟᱭᱟ ᱦᱳᱭ᱾
ᱦᱳᱭ ᱦᱳᱭ ᱚᱱᱠᱟ ᱜᱮ, ᱟᱫᱚ ᱱᱚᱣᱟ ᱵᱟᱝ ᱠᱟᱱᱟ ᱛᱚ?
ᱦᱳᱭ ᱛᱟᱦᱚᱞᱮ ᱪᱮᱫ ᱞᱮᱠᱟ ᱢᱟᱱᱮ ᱚᱸᱰᱮ ᱫᱚ ᱵᱚᱸᱜᱟ ᱵᱩᱨᱩ ᱫᱚ ᱥᱟᱹᱲᱤ ᱵᱟᱸᱫᱮ ᱛᱮᱜᱮ ᱯᱮ ᱪᱟᱞᱟᱜ ᱜᱮᱭᱟ ᱥᱮ ᱮᱢᱱᱤ ᱫᱚ ᱛᱚ ᱠᱚ ᱦᱚᱨᱚᱜ ᱟᱛᱮᱜ ᱜᱮᱯᱮ ᱪᱟᱞᱟᱜ ᱜᱮᱭᱟ?
ᱮᱱ ᱥᱟᱹᱲᱤ ᱵᱟᱸᱫᱮ ᱠᱟᱛᱮᱫ ᱜᱮ ᱠᱩᱲᱤ ᱜᱤᱫᱨᱟᱹ ᱫᱚ ᱡᱮᱢᱚᱱ ᱠᱩᱲᱤ ᱦᱚᱯᱚᱱ ᱠᱚᱫᱚ ᱥᱟᱹᱲᱤ ᱠᱚ ᱵᱟᱸᱫᱮᱭᱟ ᱥᱟᱫᱟ ᱥᱟᱹᱲᱤ,
ᱦᱮᱸ
ᱟᱵᱚᱣᱟᱜ ᱡᱟᱦᱟᱸ ᱟᱨ ᱤᱭᱟᱹ ᱠᱟᱱ ᱛᱟᱵᱳᱱᱟ ᱟᱨᱠᱤ ᱥᱟᱫᱟ ᱥᱟᱹᱲᱤ ᱟᱨ ᱠᱚᱲᱟ ᱦᱚᱯᱚᱱ ᱫᱚ ᱥᱟᱫᱟ ᱫᱷᱩᱛᱤ, ᱦᱮᱸ ᱮᱴᱟᱜᱟᱜ ᱫᱚ ᱵᱟᱝ ᱪᱟᱞᱟᱜ-ᱟ, ᱮᱸ ᱥᱟᱱᱛᱟᱲ ᱠᱚᱣᱟᱜ ᱢᱟ ᱯᱟᱹᱧᱪᱤ ᱫᱷᱩᱛᱤ ᱠᱚᱫᱚ ᱯᱟᱹᱧᱪᱤ ᱫᱷᱩᱛᱤ ᱠᱚᱫᱚ ᱵᱟᱝ ᱪᱟᱞᱟᱜ-ᱟ, ᱠᱟᱨᱚᱱ ᱵᱟᱨᱚᱱ ᱠᱟᱜ-ᱟ ᱠᱚ ᱟᱞᱮ ᱴᱷᱮᱱ ᱫᱚ ᱡᱮ ᱯᱟᱹᱧᱪᱤ ᱫᱷᱩᱛᱤ ᱠᱚᱫᱚ ᱵᱟᱝ ᱪᱟᱞᱟᱜ-ᱟ, ᱠᱟᱨᱚᱱ ᱛᱮᱦᱮᱧ ᱫᱚ ᱢᱟᱱᱮ ᱤᱭᱟᱹ ᱨᱮᱱᱟᱜ ᱫᱤᱱ ᱠᱟᱱᱟ ᱥᱮ ᱢᱟ ᱛᱟᱦᱞᱮ ᱚᱱᱠᱟ ᱵᱚᱸᱜᱟ ᱞᱮᱠᱟᱱ ᱫᱤᱱ ᱨᱮᱫᱚ ᱮ ᱚᱱᱟ ᱠᱚᱫᱚ ᱵᱟᱝ ᱪᱟᱞᱟᱜ-ᱟ ᱨᱚᱝᱜᱤᱱᱟᱜ ᱡᱤᱱᱤᱥ ᱫᱚ᱾ ᱡᱟ ᱦᱩᱭᱩᱜ-ᱟ ᱥᱟᱫᱟ ᱡᱤᱱᱤᱥ ᱛᱮᱜᱮ ᱦᱩᱭᱩᱜ-ᱟ᱾
ᱦᱳᱭ ᱦᱳᱭ᱾ ᱦᱩ ᱢᱟᱱᱮ ᱟᱞᱮ ᱥᱮᱫ ᱦᱚᱸ ᱚᱱᱠᱟᱜᱮ ᱢᱟᱱᱮ ᱥᱟᱫᱟᱨ ᱢᱟᱱᱮ ᱟᱫᱷᱮᱠ ᱠᱚ ᱥᱟᱫᱟ ᱥᱟᱹᱲᱤ ᱠᱚ ᱵᱟᱠᱚ ᱵᱟᱸᱫᱮ ᱤᱫᱤ ᱞᱮ-ᱟ, ᱮᱢᱱᱤ ᱮᱸ ᱯᱩᱸᱰ ᱯᱟ ᱯᱟᱹᱧᱪᱤ ᱥᱟᱹᱲᱤ ᱠᱚᱠᱚ ᱵᱟᱸᱫᱮ ᱤᱫᱤ ᱞᱮᱫ-ᱟ ᱦᱮᱸᱫᱮ ᱯᱩᱸᱰ ᱥᱟᱹᱲᱤ ᱯᱟ ᱯᱩᱸᱰᱟᱜ ᱦᱮᱸ ᱯᱩᱸᱰ ᱯᱟᱹᱧᱪᱤ ᱥᱟᱹᱲᱤ ᱠᱚᱠᱚ ᱵᱟᱸᱫᱮ ᱞᱮᱫ-ᱟ, ᱯᱟ ᱦᱮᱸᱫᱮᱭᱟᱜ ᱯᱟᱹᱧᱪᱤ ᱥᱟᱹᱲᱤ ᱠᱚᱠᱚ ᱵᱟᱸᱫᱮ ᱞᱮᱫ-ᱟ, ᱟᱫᱚ ᱦᱮᱸ ᱵᱚᱸᱜᱟ ᱵᱩᱨᱩ ᱠᱚ ᱢᱟᱱᱮ ᱠᱚ ᱪᱮᱫ ᱠᱚ ᱞᱟᱹᱭᱟ ᱨᱩᱢᱱᱟᱠᱚ ᱨᱩᱢ ᱠᱟᱛᱮᱫ ᱠᱚ ᱞᱟᱹᱭ ᱠᱮᱜ-ᱟ ᱱᱚᱣᱟ ᱠᱚᱫᱚ ᱵᱟᱝ ᱮᱞᱟᱜ-ᱟ᱾ ᱟᱞᱮᱴᱷᱮᱱ ᱢᱟ ᱚᱱᱠᱟ ᱠᱚ ᱞᱟᱹᱭ ᱠᱮᱜᱼᱟ ᱫᱚ ᱚᱱᱟ ᱩᱱ ᱠᱷᱚᱡ ᱜᱮ ᱟᱫᱚ ᱢᱟᱱᱮ ᱡᱚᱛᱚ ᱦᱚᱲᱜᱮ ᱯᱩᱴ ᱥᱟᱹᱲᱤ ᱵᱟᱸᱫᱮ ᱟ ᱛᱮᱫ ᱠᱚ ᱪᱟᱞᱟᱜᱼᱟ ᱵᱟᱠᱷᱟᱡ ᱢᱟᱲᱟᱝ ᱫᱚ ᱚᱠᱚᱭ ᱚᱠᱟ ᱞᱮᱠᱟᱱ ᱥᱟᱹᱲᱤ ᱵᱟᱸᱫᱮ ᱟᱛᱮᱫ ᱠᱚ ᱪᱟᱞᱟᱜ ᱠᱟᱱ ᱛᱟᱦᱮᱸᱜᱼᱟ, ᱟᱫᱚ ᱩᱱᱠᱩ ᱵᱚᱸᱜᱟ ᱵᱩᱨᱩ ᱠᱚ ᱨᱩᱢᱮᱱ ᱠᱷᱟᱡ ᱵᱚᱸᱜᱟ ᱵᱩᱨᱩ ᱠᱚ ᱨᱩᱢᱮᱱ ᱠᱷᱟᱱ ᱟᱫᱚ ᱩᱱᱠᱩ ᱠᱷᱚᱭ ᱚᱱᱟ ᱥᱟᱹᱲᱤ ᱵᱟᱸᱫᱮ ᱫᱚ ᱚᱰᱮ ᱵᱟᱠᱚ ᱦᱚᱨᱚᱜᱮᱜᱼᱟ ᱚᱱᱠᱟᱱᱟᱜ ᱯᱩᱴᱟᱜ ᱵᱟᱸᱫᱮ ᱠᱟᱛᱮᱫ ᱠᱚ ᱪᱟᱞᱟᱜ ᱠᱟᱱᱟ᱾
ᱦᱩᱸ ᱚᱱᱟ ᱫᱚ ᱟᱵᱚᱣᱟᱜ ᱥᱟᱯᱟᱵ ᱠᱟᱱᱟ ᱥᱮ ᱡᱟᱦᱟᱸ ᱫᱚ ᱟᱵᱚ ᱫᱚ ᱟᱵᱚ ᱫᱚ ᱞᱟᱦᱟ ᱛᱮ ᱢᱟ ᱞᱟᱦᱟ ᱢᱟ ᱢᱟᱲᱟᱝ ᱢᱟᱲᱟᱝ ᱢᱟ ᱥᱟᱫᱟᱱᱟᱜ ᱛᱮᱜᱮ ᱡᱷᱚᱛᱚᱱᱟᱜ ᱦᱩᱭᱩᱜ ᱠᱟᱱ ᱛᱟᱦᱮᱱᱟ ᱥᱟᱫᱟ ᱥᱟᱹᱲᱤ ᱛᱮᱜᱮ ᱟᱫᱚ ᱱᱩᱭᱛᱩᱢ ᱦᱚᱸ ᱯᱩᱡᱟᱹ ᱯᱩᱡᱟᱹ ᱠᱚᱨᱮᱫ ᱦᱚᱸ ᱟᱵᱚ ᱫᱚ ᱥᱟᱫᱟᱱᱟᱜ ᱜᱮ ᱫᱚᱨᱠᱟᱨ ᱛᱟᱵᱚᱱ ᱮᱴᱟᱜᱟᱜ ᱫᱚ ᱵᱟᱠ ᱯᱚᱨ ᱜᱮᱭᱟ ᱡᱟᱦᱟᱱᱟᱜ ᱨᱮᱜᱮ ᱟᱨᱠᱤ ᱵᱟᱦᱟ ᱵᱟᱦᱟ ᱢᱟᱜ ᱢᱚᱬᱮ ᱚᱱᱟ ᱠᱚᱨᱮᱜ ᱢᱟ ᱚᱱᱟ ᱠᱚᱨᱮᱜ ᱢᱟ ᱟᱨᱦᱚᱸ ᱵᱟᱠᱚ ᱦᱚᱨᱚᱜᱽ ᱜᱮᱭᱟ ᱠᱟᱨᱚᱱ ᱚᱱᱟ ᱠᱚᱨᱮᱜ ᱦᱚᱸ ᱢᱟᱱᱮ ᱵᱟᱨᱚᱱ ᱜᱮᱭᱟ ᱟᱞᱮ ᱴᱷᱮᱱ ᱫᱚ ᱵᱟᱨᱚᱱ ᱜᱮᱭᱟ ᱚᱱᱟ ᱠᱚ ᱨᱚᱝᱜᱤᱱᱟᱜ ᱦᱚᱨᱚᱜ ᱫᱚ ᱯᱩᱡᱟᱹ ᱥᱚᱢᱚᱭ ᱫᱚ ᱡᱟᱦᱟᱸᱱ ᱫᱚ ᱥᱩᱫᱷᱩ ᱥᱟᱫᱟᱱᱟᱜ ᱫᱚᱨᱠᱟᱨ ᱟᱨ ᱵᱟᱠᱷᱟᱱ ᱫᱚ ᱵᱟᱠᱚ ᱵᱚᱞᱚ ᱦᱚᱪ ᱪᱚᱜ-ᱟ ᱡᱟᱦᱮᱨ ᱜᱮ ᱚᱱᱠᱟ ᱜᱮ
ᱦᱳᱭ ᱦᱳᱭ ᱛᱟᱦᱚᱞᱮ ᱟᱯᱮ ᱟᱛᱳ ᱨᱮᱦᱚᱸ ᱵᱟᱦᱟ ᱫᱚ ᱦᱩᱡᱩᱜ ᱜᱮᱭᱟ ᱵᱟᱦᱟ
ᱦᱳᱭ ᱦᱳᱭ ᱵᱟᱦᱟ ᱠᱚᱫᱚ ᱦᱩᱭᱩᱜ ᱜᱮᱭᱟ ᱵᱟᱦᱟ ᱢᱟᱜ ᱢᱚᱬᱮ
ᱦᱩᱸ ᱛᱟᱦᱞᱮ ᱟᱯᱮ ᱫᱚ ᱵᱟᱦᱟ ᱫᱚ ᱚᱠᱟ ᱢᱟᱱᱮ ᱚᱠᱟ ᱚᱠᱟ ᱪᱟᱸᱫᱳ ᱨᱮᱯᱮ ᱵᱟᱦᱟᱜᱼᱟ ᱟᱯᱮ ᱫᱚ
ᱪᱟᱹᱫ ᱵᱟᱹᱭᱥᱟᱹᱠ
ᱚ ᱛᱟᱦᱚᱞᱮ ᱟᱯᱮ ᱫᱚ ᱢᱟᱱᱮ ᱟᱹᱰᱤ ᱫᱤᱱ ᱢᱟᱱᱮ ᱞᱮᱴᱚᱜ ᱜᱮᱭᱟ ᱟᱞᱮᱫ ᱫᱚ ᱯᱷᱟᱹᱜᱩᱱ ᱵᱚᱸᱜᱟ ᱞᱮ ᱵᱟᱦᱟᱜᱼᱟ
ᱚᱻ
ᱦᱩᱸ ᱦᱳᱭ ᱪᱮᱫ ᱞᱮᱠᱟ ᱢᱟᱱᱮ ᱦᱩᱸᱪᱮᱫ ᱠᱚ ᱦᱩᱭᱩᱜ ᱜᱮᱭᱟ ᱟᱯᱮ ᱵᱟᱦᱟ ᱨᱮᱫᱚ ᱠᱟᱹᱴᱤᱡ ᱤᱧ ᱡᱩᱫᱤᱢ ᱞᱟᱹᱭᱟᱹᱧ ᱠᱷᱟᱡ ᱪᱮᱫ ᱠᱟᱯᱮ ᱠᱚᱨᱟᱣ ᱜᱮᱭᱟ ᱵᱟᱦᱟ ᱫᱚ
ᱦᱩᱸ ᱵᱟᱦᱟ ᱨᱮ ᱟᱨ ᱥᱚᱢᱚᱭ ᱠᱚᱢᱟ ᱦᱮᱡ ᱱᱟ ᱛᱟᱦᱞᱮ ᱫᱚ ᱱᱚᱝᱠᱟ ᱜᱮ ᱛᱮᱦᱮᱧ ᱫᱚ
ᱟᱪᱪᱷᱟ ᱴᱷᱤᱠ ᱜᱮᱭᱟ ᱯᱚᱨᱮᱱᱟᱜ ᱱᱟᱦᱟᱜ ᱱᱟ ᱜᱚᱞᱯᱚᱭᱟ ᱱᱟᱦᱟᱜ ᱦᱩᱸ
ᱦᱳᱭ ᱦᱳᱭ ᱦᱳᱭ ᱴᱷᱤᱠ ᱜᱮᱭᱟ